ᱦᱮᱞᱳ
ᱦᱟᱞᱳ
ᱦᱮᱸ ᱵᱚᱭᱦᱟ ᱟᱸᱡᱚᱢᱚᱜ ᱠᱟᱱᱟ ᱥᱮ ᱵᱟᱝᱟ?
ᱦᱮᱸ ᱟᱸᱡᱚᱢᱚᱜ ᱟᱸᱡᱚᱢᱚᱜ ᱠᱟᱱᱟ᱾
ᱚ ᱛᱟᱯᱚᱨᱮ ᱛᱟᱨᱟᱥᱤᱧ ᱵᱮᱲᱟ ᱪᱮᱜ ᱮᱢ ᱪᱤᱠᱟᱹᱭᱮᱫᱟ ᱡᱟᱦᱟ ᱥᱮᱢ ᱩᱰᱩᱠ ᱠᱟᱱᱟ ᱥᱮ ᱪᱮᱜ ᱫᱟᱬᱟᱱ?
ᱵᱟ ᱚᱲᱟᱜ ᱨᱮᱜᱮ᱾
ᱚ ᱛᱚ ᱚᱲᱟᱜ ᱠᱚᱫᱚ ᱪᱮᱜ ᱠᱚᱢ ᱠᱟᱹᱢᱤ ᱵᱟᱲᱟᱭ ᱜᱮᱭᱟ?
ᱦᱮᱸ ᱚᱲᱟᱜ ᱨᱮᱜᱮ ᱱᱚᱣᱟ ᱠᱚᱜᱮ ᱠᱟᱹᱢᱤ ᱦᱩᱭᱩᱜ ᱠᱟᱱᱟ ᱱᱤᱛᱚᱝ ᱫᱚ᱾
ᱟᱪᱪᱷᱟ ᱟᱪᱪᱷᱟ ᱟᱪᱪᱷᱟ
ᱛᱟᱯᱚᱨᱮ ᱤᱭᱟᱹ ᱛᱟᱨᱟᱥᱤᱝ ᱵᱮᱲᱟ ᱵᱚᱞ ᱠᱚ ᱵᱟᱠᱚ ᱠᱷᱮᱞᱟ ᱟᱯᱮ ᱚᱱᱛᱮᱥ?
ᱦᱳᱭ ᱠᱟᱹᱴᱤᱡ ᱜᱤᱫᱽᱨᱟᱹ ᱠᱚ ᱠᱷᱮᱞᱳᱰ ᱠᱟᱱᱟ᱾
ᱱᱮ ᱦᱚᱲ ᱫᱚ ᱵᱟᱝ ᱥᱮᱱ ᱦᱩᱭ ᱠᱟᱱᱟ ᱚᱲᱟᱜ ᱠᱚᱨᱮ ᱜᱮ
ᱞᱟᱹᱭ ᱫᱟᱹᱧ
ᱦᱮᱸ
ᱵᱤᱥ
ᱦᱳᱭ ᱵᱮᱥ ᱵᱟᱲᱟᱜᱮ᱾
ᱚ ᱚᱲᱟᱜ ᱠᱚᱨᱮ ᱡᱚᱛᱚ ᱵᱮᱥ ᱜᱮ?
ᱦᱮᱸ ᱵᱮᱥ ᱜᱮ᱾
ᱛᱟᱦᱞᱮ ᱟᱢ ᱫᱚ ᱫᱤᱱ ᱠᱚᱨᱮ ᱪᱮᱜ ᱠᱚᱢ ᱪᱤᱠᱟᱹ ᱵᱟᱲᱟᱭ ᱜᱮᱭᱟ?
ᱦᱳᱭ ᱚᱲᱟᱜ ᱠᱚᱨᱮᱫ ᱜᱮ ᱚᱲᱟᱜ ᱨᱮᱱᱟᱜ ᱠᱟᱹᱢᱤ ᱵᱟᱲᱟ ᱠᱟᱛᱮ ᱱᱚᱣᱟ ᱦᱚ ᱵᱟᱝ ᱵᱟᱲᱟᱭ ᱦᱩᱭᱩᱜᱼᱟ᱾
ᱚᱲᱟᱜ ᱨᱮᱱᱟᱜ ᱪᱮᱫ ᱠᱟᱹᱢᱤ ᱠᱚ?
ᱚᱲᱟᱜ ᱨᱮᱱᱟᱜ ᱡᱚᱛᱚ ᱜᱮ ᱪᱟᱥᱵᱟᱥ ᱠᱚ ᱚᱲᱟᱜ ᱨᱮᱱᱟᱜ᱾ ᱥᱟᱠ ᱥᱚᱵᱽᱡᱤ
ᱚ ᱛᱟᱦᱞᱮ ᱱᱤᱭᱟᱹ ᱱᱤᱭᱟᱹ ᱥᱚᱢᱚᱭ ᱪᱮᱜ ᱠᱚᱢ ᱨᱚᱦᱚᱭ ᱠᱟᱫᱟ ᱥᱚᱵᱡᱤ ᱠᱚ?
ᱱᱤᱛᱚᱝ ᱫᱚ ᱚᱱᱠᱟ ᱞᱮᱠᱟ ᱫᱚᱦᱟᱸᱜ ᱵᱟᱹᱱᱩᱜᱼᱟ ᱱᱮᱥ ᱫᱚ᱾ ᱫᱤᱱ ᱦᱚᱞ ᱠᱟᱞᱚᱢ ᱛᱟᱦᱮᱸ ᱠᱟᱱᱟ, ᱱᱮᱥ ᱫᱚ ᱚᱱᱟ ᱦᱩᱲᱩ ᱜᱮ ᱦᱟᱸᱜ ᱱᱤᱛᱚᱝ ᱫᱚ ᱮᱨ ᱟᱯᱷᱚᱨ ᱨᱮᱱᱟᱜ ᱥᱚᱢᱚᱭ ᱥᱮᱴᱮᱨᱚᱜ ᱠᱟᱱᱟ᱾ ᱦᱚᱞᱟ ᱢᱟᱫᱷᱮᱨ ᱯᱟᱨᱚᱵᱽ ᱯᱩᱱᱟᱭ ᱠᱚ ᱯᱟᱨᱚᱢᱮᱱ ᱛᱮ᱾ ᱛᱟᱨᱟᱯ ᱚᱱᱟ ᱠᱚ ᱯᱟᱨᱚᱢᱮᱱ ᱛᱟᱞᱮᱭᱟ ᱟᱨ ᱨᱚᱦᱚᱱᱤ ᱯᱟᱛᱟ᱾
ᱟᱪᱪᱷᱟ ᱟᱪᱪᱷᱟ ᱨᱚᱱᱤ ᱯᱟᱛᱟ ᱨᱚᱦᱱᱤ ᱯᱟᱛᱟ ᱯᱟᱛᱟ ᱯᱟᱨᱚᱢᱱᱟ᱾ ᱚᱱᱟ ᱯᱚᱨᱮ ᱟᱫᱚ ᱯᱮ ᱛᱚᱞᱟ ᱠᱚᱯᱮ ᱜᱤᱲᱤᱭᱟ?
ᱟᱸ ᱟᱫᱚ ᱦᱚᱞᱟ ᱢᱟᱫᱷᱮᱨ ᱥᱮᱨᱢᱟ ᱫᱟᱜ ᱡᱟᱹᱲᱤ ᱦᱩᱰᱩᱨ ᱵᱩᱤᱡᱽᱞᱤ ᱟᱛᱮᱫ ᱫᱟᱜ ᱠᱚ ᱡᱚᱨᱚᱣᱟᱫ ᱞᱮᱭᱟ᱾ ᱱᱚᱣᱟ ᱛᱚ ᱵᱟᱝ ᱜᱟᱱᱚᱜ ᱠᱟᱱᱟ ᱛᱚ ᱦᱟᱸᱜ ᱵᱟᱨᱥᱤᱧ ᱯᱚᱨᱮ ᱥᱤᱛᱩᱝ ᱵᱟᱲᱟ ᱞᱮᱠᱷᱟᱱᱮ ᱠᱚᱫᱤᱱ ᱯᱚᱨᱮ ᱠᱷᱚᱱ ᱦᱟᱸᱜ ᱜᱟᱱᱚᱜᱼᱟ ᱟᱫᱚ᱾
ᱦᱮᱸ ᱟᱹᱰᱤ ᱱᱟᱯᱟᱭ ᱠᱟᱛᱷᱟ ᱜᱮ ᱟᱪᱪᱷᱟ ᱟᱯᱮ ᱮᱱᱛᱮ ᱟᱨ ᱟᱨ ᱪᱮᱜ ᱠᱚᱯᱮ ᱨᱚᱦᱚᱭ ᱵᱟᱲᱟᱭ ᱜᱮᱭᱟ ᱢᱟᱱᱮ ᱫᱤᱱᱟᱹᱢ ᱫᱤᱱ ᱱᱟᱜ ᱨᱚᱦᱚᱭ ᱠᱚ?
ᱡᱚᱛᱚ ᱥᱚᱵᱡᱤ ᱜᱮ ᱦᱳᱭᱳᱜᱼᱟ ᱱᱤᱭᱟᱹ ᱥᱚᱢᱚᱭ ᱨᱮᱫᱚ ᱠᱚ ᱠᱟᱨᱞᱟ ᱠᱚ ᱞᱟᱣ ᱠᱚ ᱠᱷᱤᱨᱟ ᱛᱚᱨᱢᱩᱡᱽ ᱥᱟᱱᱟᱢᱟᱜ ᱜᱮ ᱚᱠᱚᱭ ᱚᱠᱟ ᱞᱮᱠᱟ ᱜᱟᱱᱚᱜ ᱛᱟᱭᱟ ᱚᱠᱟ ᱞᱮᱠᱟ ᱦᱟᱥᱟ ᱪᱮᱛᱟᱱ ᱨᱮ ᱰᱤᱯᱮᱱᱰᱟᱭ ᱦᱟᱥᱟ ᱡᱩᱫᱤ ᱢᱚᱡᱟ ᱛᱟᱦᱚᱞᱮ ᱠᱷᱟᱱ ᱫᱚ ᱜᱟᱱᱚᱜᱼᱟ ᱟᱨ ᱵᱟᱝᱠᱷᱟᱱ ᱫᱚ ᱮᱠᱴᱩ ᱵᱮᱥ ᱵᱟᱝ ᱦᱩᱭᱩᱜᱼᱟ ᱚᱱᱟᱜᱮ ᱛᱟᱨᱯᱚᱨ ᱫᱟᱜ ᱨᱮᱱᱟᱜ ᱟᱱᱟᱴ ᱯᱟᱴ ᱢᱮᱱᱟᱜᱼᱟ ᱛᱚ ᱥᱚᱵᱡᱤ ᱫᱚ ᱦᱩᱭ ᱫᱚ ᱦᱩᱭᱩᱜᱼᱟ ᱡᱚᱛᱚ ᱜᱮ ᱦᱩᱭᱩᱜᱼᱟ ᱾ ᱛᱚ ᱫᱟᱜ ᱨᱮᱱᱟᱜ ᱟᱱᱟᱴ ᱠᱟᱹᱴᱤᱡ ᱢᱮᱱᱟᱜᱼᱟ ᱚᱱᱟᱛᱮ ᱟᱞᱮ ᱱᱚᱛᱮ ᱫᱚ ᱟᱹᱛᱩ ᱯᱚᱨ ᱞᱟᱝ ᱦᱩᱭᱩᱜ ᱛᱟᱞᱮᱭᱟ ᱾
ᱟᱪᱷᱟ ᱟᱢ ᱦᱚᱭᱛᱚ ᱱᱤᱭᱟᱹ ᱫᱷᱟᱣ ᱜᱮ ᱵᱟᱢ ᱨᱚᱦᱚᱭ ᱟᱠᱟᱫᱟ ᱪᱮᱫᱦᱚᱸ ᱢᱟᱲᱟᱝ ᱾ ᱪᱟᱞᱟᱣ ᱮᱱ ᱥᱮᱨᱢᱟ ᱥᱮ ᱟᱨᱚ ᱪᱟᱞᱟᱱ ᱚᱱᱟ ᱞᱟᱦᱟ ᱥᱮᱨᱢᱟ ᱠᱚ ᱚᱱᱠᱟᱱᱟᱜ ᱪᱮᱫ ᱥᱚᱵᱡᱤ ᱠᱚᱢ ᱨᱚᱦᱚᱭ ᱠᱮᱫᱟ ᱨᱚᱦᱚᱭ ᱞᱮᱫ ᱛᱟᱦᱮᱸᱫ
ᱛᱟᱦᱮᱸ ᱞᱮᱱᱟ ᱠᱷᱤᱨᱟ ᱠᱚ ᱠᱚᱦᱚᱸᱰᱟ ᱠᱚᱞᱟ ᱠᱚ ᱚᱱᱟ ᱠᱚᱜᱮ ᱵᱤᱥᱮᱥ ᱠᱚᱨᱮ ᱛᱟᱦᱮᱱᱟ ᱾
ᱢᱟᱡᱷᱮ ᱢᱟᱡᱷᱮ ᱠᱷᱤᱨᱟᱢ ᱞᱟᱹᱭ ᱠᱮᱫᱟ ᱚᱱᱟ ᱪᱟᱥ ᱨᱮ ᱪᱮᱫᱠᱟ ᱥᱩᱵᱤᱫᱟ ᱚᱥᱩᱵᱤᱫᱟ ᱢᱟᱱᱮ ᱚᱱᱟ ᱪᱟᱥ ᱨᱮ ᱞᱟᱵᱷ ᱪᱮᱫ ᱞᱮᱠᱟ ᱢᱮᱱᱟᱜ ᱟᱠᱟᱫᱟ ᱾ ᱚᱱᱟ ᱯᱩᱭᱥᱟᱹ ᱠᱟᱹᱣᱰᱤ ᱠᱚ ᱟᱨ ᱪᱮᱫᱠᱟ ᱦᱤᱡᱩᱜᱼᱟ ᱾
ᱜᱮᱭᱟ ᱞᱟᱵᱷ ᱫᱚ ᱢᱮᱱᱟᱜ ᱜᱮᱭᱟ ᱪᱮᱫᱟᱜ ᱥᱮ ᱥᱤᱛᱩᱝ ᱨᱮᱦᱚᱸ ᱠᱚ ᱡᱚᱢᱟ ᱨᱟᱵᱟᱝ ᱨᱮᱦᱚᱸ ᱠᱚ ᱡᱚᱢᱟ ᱾ ᱡᱟᱹᱯᱩᱫ ᱨᱮᱦᱚᱸ ᱠᱚ ᱡᱚᱢᱟ ᱢᱟᱱᱮ ᱥᱟᱱᱟᱢ ᱵᱟᱥ ᱥᱴᱮᱱᱰ ᱠᱚᱨᱮ ᱫᱚᱠᱟᱱ ᱠᱚᱨᱮ ᱨᱮᱞᱳᱣᱮ ᱥᱴᱮᱥᱚᱱ ᱠᱚᱨᱮᱫ ᱥᱟᱱᱟᱢ ᱠᱚᱜᱮ ᱠᱚ ᱟᱹᱠᱷᱨᱤᱧᱟ ᱟᱨ ᱱᱚᱣᱟ ᱫᱚ ᱠᱷᱟᱹᱴᱱᱤ ᱵᱟᱹᱱᱩᱜᱼᱟ ᱥᱮ ᱡᱟᱦᱟᱸᱞᱮᱠᱟᱜᱮ ᱮᱨᱟᱯᱷᱚᱲ ᱢᱤᱫ ᱵᱟᱨᱟ ᱥᱤ ᱠᱟᱛᱮᱜ ᱢᱟᱱᱮ ᱱᱚᱣᱟ ᱡᱟᱝ ᱛᱮᱫ ᱜᱤᱰᱤ ᱠᱟᱛᱮᱫ ᱠᱷᱩᱥᱟ ᱠᱟᱛᱮᱫ ᱥᱟᱛ ᱟᱴ ᱫᱤᱱ ᱵᱷᱤᱛᱨᱤ ᱨᱮ ᱡᱟᱱᱟᱢᱚᱜᱼᱟ ᱡᱟᱱᱟᱢ ᱠᱟᱛᱮᱫ ᱚᱱᱟ ᱡᱚᱜᱟᱣ ᱡᱚᱛᱚᱱ ᱯᱚᱨᱮ ᱥᱟᱨ ᱥᱩᱨ ᱜᱩᱨᱤᱡ ᱠᱚ ᱠᱷᱟᱣᱟᱣ ᱠᱟᱛᱮ ᱢᱤᱱᱤᱢᱟᱢ ᱟᱲᱦᱟᱭ ᱛᱤᱱ ᱢᱟᱭᱱᱟᱹ ᱟᱲᱦᱟᱭ ᱛᱤᱱ ᱢᱟᱥ ᱨᱮᱜᱮ ᱪᱟᱸᱫᱳ ᱨᱮᱜᱮ ᱚᱱᱟ ᱨᱮᱱᱟᱜ ᱯᱷᱚᱞᱚᱱ ᱧᱟᱢᱚᱜᱼᱟ ᱟᱨ ᱚᱱᱠᱟ ᱞᱮᱠᱟ ᱾ ᱨᱩᱡᱤ ᱨᱳᱡᱽᱜᱟᱨ ᱫᱚ ᱱᱚᱣᱟ ᱨᱮᱫᱚ ᱚᱱᱠᱟ ᱞᱮᱠᱟ ᱵᱮᱥᱤ ᱠᱷᱚᱨᱪᱟ ᱵᱟᱝ ᱠᱚᱢ ᱠᱷᱚᱨᱪᱟ ᱾ ᱛᱮᱜᱮ ᱵᱮᱥᱤ ᱯᱷᱚᱞᱚᱱ ᱧᱟᱢᱚᱜᱼᱟ ᱟᱨ ᱾ ᱚᱱᱠᱟ ᱞᱮᱠᱟᱱ ᱯᱷᱚᱞᱚᱱ ᱠᱟᱱᱟ ᱡᱟᱦᱟᱸ ᱫᱚ ᱡᱚᱛᱚ ᱜᱮᱠᱚ ᱵᱮᱵᱚᱦᱟᱨ ᱫᱟᱲᱮᱭᱟᱜᱼᱟ ᱠᱟᱹᱴᱤᱡ ᱜᱤᱫᱽᱨᱟᱹ ᱠᱷᱚᱱ ᱱᱤᱛᱚᱜ ᱦᱟᱲᱟᱢ ᱫᱩᱲᱩᱢ ᱟᱨ ᱠᱤᱨᱤᱧ ᱟᱹᱠᱷᱨᱤᱧ ᱨᱮᱫᱚ ᱥᱚᱵ ᱥᱚᱢᱚᱭ ᱜᱮ ᱫᱩᱲᱩᱵ ᱠᱟᱛᱮ ᱟᱠᱷᱨᱤᱧ ᱞᱮ ᱱᱚᱣᱟ ᱨᱮᱱᱟᱜ ᱫᱚ ᱪᱚᱲᱦᱟᱢ ᱨᱮᱴ ᱵᱷᱟᱜᱤ ᱜᱮ ᱢᱮᱱᱟᱜᱼᱟ ᱟᱨ ᱱᱚᱝᱠᱟ ᱦᱟᱴᱨᱮ ᱵᱟᱡᱟᱨ ᱨᱮ ᱥᱮ ᱢᱟᱴ ᱨᱮ ᱤᱫᱤ ᱠᱟᱛᱮ ᱟᱠᱷᱨᱤᱧ ᱞᱮᱠᱷᱟᱱ ᱫᱚ ᱨᱮᱴ ᱠᱚᱢ ᱧᱟᱢᱚᱜᱼᱟ ᱡᱟᱦᱟᱸᱨᱮ ᱵᱟᱨ ᱠᱮᱡᱤ ᱨᱮ ᱱᱚᱝ ᱚᱱᱠᱟ ᱢᱟᱨᱠᱮᱴ ᱨᱮ ᱟᱠᱷᱨᱤᱧ ᱞᱮᱠᱷᱟᱱ ᱵᱤᱥ ᱵᱟᱭᱤᱥ ᱴᱟᱠᱟ ᱠᱚᱱᱳ ᱥᱚᱢᱚᱭ ᱟᱴ ᱫᱚᱥ ᱴᱟᱠᱟ ᱦᱚᱸ ᱧᱟᱢᱚᱜᱼᱟ ᱫᱩᱲᱩᱵ ᱠᱟᱛᱮ ᱟᱠᱷᱨᱤᱧ ᱞᱮᱠᱷᱟᱱ ᱫᱚ ᱵᱷᱟᱜᱤ ᱧᱟᱢᱚᱜᱼᱟ ᱚᱱᱠᱟ ᱢᱚᱸᱡᱽ ᱰᱤᱞᱟᱨ ᱠᱚ ᱧᱟᱢ ᱞᱮᱱᱠᱷᱟᱱ ᱯᱚᱪᱤᱥ ᱛᱤᱨᱤᱥ ᱴᱟᱠᱟ ᱵᱚᱛᱛᱨᱤᱥ ᱴᱟᱠᱟ ᱫᱷᱟᱹᱨᱤᱡ ᱧᱟᱢᱚᱜᱼᱟ ᱛᱚ ᱵᱟᱨᱭᱟ ᱯᱮᱭᱟᱢ ᱾ ᱞᱟᱹᱴᱩ ᱠᱷᱤᱨᱟᱹ ᱛᱟᱦᱮᱸ ᱞᱮᱱᱠᱷᱟᱱ ᱵᱟᱨᱭᱟ ᱯᱮᱭᱟ ᱛᱮᱜᱮ ᱢᱟᱱᱮ ᱠᱤᱞᱳ ᱦᱩᱭᱩᱜᱼᱟ ᱟᱫᱚ ᱱᱚᱣᱟ ᱛᱮ ᱚᱱᱟ ᱛᱮ ᱚᱱᱟ ᱛᱮ ᱱᱚᱣᱟ ᱫᱚ ᱟᱞᱮ ᱱᱚᱛᱮ ᱡᱚᱝᱜᱚᱞ ᱢᱚᱦᱚᱞ ᱥᱮ ᱯᱩᱨᱩᱞᱤᱭᱟ ᱨᱮᱱᱟᱜ ᱵᱚᱨᱞᱟᱢᱯᱩᱨ ᱱᱟᱠᱷᱟ ᱫᱚ ᱵᱚᱞᱞᱟᱢᱯᱩᱨ ᱱᱟᱠᱷᱟ ᱫᱚ ᱵᱮᱥᱤ ᱜᱮ ᱚᱱᱟ ᱠᱚᱫᱚ ᱠᱚ ᱨᱚᱦᱚᱭᱟ ᱟᱨ ᱚᱱᱟ ᱫᱚ ᱦᱟᱥᱟ ᱾ ᱵᱷᱟᱜᱮ ᱦᱩᱭᱩᱜᱼᱟ ᱟᱨ ᱠᱷᱚᱨᱪᱟ ᱵᱟᱹᱱᱩᱜᱼᱟ ᱥᱮ ᱵᱮᱥᱤ ᱚᱱᱟᱛᱮ ᱠᱤᱨᱤᱧ ᱟᱹᱠᱷᱨᱤᱧ ᱨᱮᱱᱟᱜ ᱦᱚᱸ ᱚᱱᱠᱟ ᱞᱮᱠᱟ ᱯᱟᱭᱠᱟᱨ ᱠᱚ ᱢᱮᱱᱟᱜ ᱠᱚᱣᱟ ᱟᱨ ᱟᱞᱮ ᱥᱩᱨ ᱨᱮ ᱴᱟᱴᱟ ᱵᱟᱡᱟᱨ ᱢᱮᱱᱟᱜᱼᱟ ᱛᱮ ᱡᱚᱝᱜᱚᱞ ᱢᱚᱦᱚᱞ ᱵᱚᱦᱚᱜ ᱢᱟᱱᱮ ᱡᱚᱱᱚ ᱵᱚᱦᱩᱞ ᱮᱞᱟᱠᱟ ᱠᱟᱱᱟ ᱚᱱᱟ ᱛᱮ ᱥᱤᱛᱩᱝ ᱫᱤᱱ ᱦᱚᱸ ᱱᱚᱣᱟ ᱨᱮᱱᱟᱜ ᱪᱟᱦᱤᱫᱟ ᱥᱮ ᱱᱚᱣᱟ ᱨᱮᱱᱟᱜ ᱟᱢᱫᱟᱱᱤ ᱨᱚᱯᱛᱟᱱᱤ ᱡᱤᱱᱤᱥ ᱛᱮᱫ ᱵᱮᱥᱤ ᱢᱮᱱᱟᱜᱼᱟ ᱟᱨ ᱪᱮᱫ ᱪᱮᱫᱟᱜ ᱥᱮ ᱱᱚᱣᱟ ᱠᱚᱫᱚ ᱡᱚᱛᱚ ᱜᱮᱠᱚ ᱦᱳᱴᱮᱞ ᱛᱳᱴᱮᱞ ᱠᱚᱨᱮ ᱫᱚᱠᱟᱱ ᱫᱟᱹᱱᱤ ᱠᱚᱨᱮ ᱡᱚᱛᱚ ᱡᱚᱛᱚ ᱨᱮᱜᱮ ᱠᱚ ᱵᱮᱵᱚᱦᱟᱨ ᱛᱚ ᱟᱨ ᱠᱚ ᱡᱚᱢᱟ ᱚᱱᱟᱛᱮ ᱱᱚᱣᱟ ᱜᱮ ᱵᱮᱥᱤ ᱫᱚ ᱱᱤᱭᱟᱹ ᱱᱚᱣᱟ ᱵᱟᱹᱭᱥᱟᱜᱽ ᱟᱨ ᱡᱷᱮᱸᱴ ᱵᱚᱸᱜᱟ ᱫᱚᱞᱮ ᱨᱚᱦᱚᱭᱟ
ᱟᱪᱪᱷᱟ ᱱᱤᱭᱟᱹ ᱢᱟᱱᱮ ᱟᱯᱮ ᱫᱚ ᱚᱛ ᱨᱮᱜᱮ ᱯᱮ ᱱᱟᱹᱲᱤ ᱯᱮ ᱫᱟᱹᱲ ᱦᱚᱪᱚᱭᱟ ᱵᱟᱝ ᱥᱮ
ᱦᱮᱸ ᱦᱮᱸ ᱦᱮᱸ ᱚᱛ ᱨᱮᱜᱮ ᱟᱨ ᱚᱱᱠᱟ ᱞᱮᱠᱟ ᱡᱩᱫᱤ ᱡᱟᱦᱟᱸᱭ ᱚᱲᱟᱜ ᱨᱮ ᱡᱚᱢᱟᱭ ᱥᱮ ᱱᱚᱝᱠᱟ ᱢᱟᱱᱮ ᱥᱩᱭᱠᱤᱱ ᱞᱟᱹᱜᱤᱫ ᱧᱮᱞ ᱡᱚᱝ ᱞᱟᱹᱜᱤᱫ ᱠᱚ ᱡᱮᱢᱚᱱ ᱩᱪᱪᱷᱮ ᱠᱚ ᱪᱮᱫ ᱞᱮᱠᱟ ᱚᱱᱟ ᱠᱚᱫᱚ ᱱᱚᱝᱠᱟ ᱪᱷᱟᱛ ᱪᱮᱛᱟᱱ ᱨᱮᱦᱚᱸ ᱦᱩᱭᱩᱜᱼᱟ ᱵᱟᱴᱼᱼ ᱦᱟᱥᱟ ᱨᱮᱜᱮ ᱵᱮᱥᱤ ᱠᱷᱮᱛ ᱠᱚᱨᱟᱣ ᱦᱩᱭᱩᱜ-ᱟ ᱚᱸᱰᱮ ᱠᱷᱟᱱ ᱫᱚ ᱪᱮᱫ ᱪᱤᱠᱟᱹ ᱚᱱᱟ ᱦᱳᱲᱳ ᱜᱟᱹᱪᱷᱤ ᱛᱟᱦᱮᱱᱟ ᱛᱚ ᱦᱳᱲᱳ ᱨᱚᱦᱚᱭ ᱠᱟᱛᱮᱜ ᱚᱱᱟ ᱯᱳᱥ ᱢᱟᱜᱽ ᱵᱚᱸᱜᱟ ᱥᱮᱱ ᱥᱟᱯᱷᱟ ᱥᱩᱛᱷᱨᱟᱹ ᱠᱟᱛᱮᱜ ᱛᱟᱨᱯᱚᱨᱮ ᱪᱟᱹᱛ ᱵᱟᱹᱭᱥᱟᱹᱠᱷ ᱵᱚᱸᱜᱟᱱ ᱠᱷᱟᱱ ᱢᱤᱫ ᱵᱟᱨ ᱫᱷᱟᱣ ᱥᱮᱨᱢᱟ ᱫᱟᱜ ᱡᱟᱹᱲᱤ ᱦᱚᱸ ᱨᱮ ᱥᱤ ᱴᱷᱤᱠ ᱠᱟᱜ-ᱟ ᱞᱮ ᱚᱛ ᱠᱚᱞᱮ ᱜᱩᱰ ᱜᱩᱰᱟᱣ ᱠᱟᱜ-ᱟ ᱛᱟᱨᱯᱚᱨᱮ ᱩᱱᱨᱮ ᱛᱟᱨᱯᱚᱨᱮ ᱥᱮᱱ ᱨᱚᱦᱚᱭ ᱠᱟᱜ ᱞᱮᱠᱷᱟᱱ ᱜᱮ ᱟᱫᱚ ᱱᱤᱛᱚᱝ ᱛᱮᱫᱚ ᱵᱷᱚᱨ ᱠᱷᱚᱨᱮ ᱚᱰᱚᱜ ᱮᱱᱜᱮ ᱚᱠᱚᱭ ᱠᱚᱫᱚ ᱱᱤᱛᱚᱝ ᱦᱚᱠᱚ ᱨᱚᱦᱚᱭᱮᱫ ᱜᱮᱭᱟ ᱦᱟᱱᱟ ᱟᱥᱟᱲ ᱨᱮᱱᱟᱜ ᱵᱟᱨᱚ ᱯᱚᱸᱫᱨᱚ ᱫᱷᱟᱹᱨᱤᱡ ᱛᱮ ᱯᱷᱚᱞᱚᱱ ᱧᱟᱢᱚᱜ-ᱟ ᱪᱮᱫᱟᱜ ᱥᱮ ᱟᱞᱮᱭᱟᱜ ᱦᱟᱱᱟ ᱢᱟᱱᱮ ᱟᱥᱟᱲ ᱨᱮᱱᱟᱜ ᱢᱩᱪᱟᱹᱫ ᱢᱩᱪᱟᱹᱫ ᱥᱮᱱ ᱱᱚᱣᱟ ᱦᱳᱲᱳ ᱨᱚᱦᱚᱭ ᱫᱚ ᱵᱷᱚᱨ ᱠᱷᱚᱨᱤ ᱞᱟᱜᱟᱜ-ᱟ ᱢᱟᱱᱮ ᱢᱟᱲᱟᱝ ᱡᱚᱠᱷᱚᱱ ᱥᱮᱫᱟᱭ ᱚᱠᱛᱚ ᱛᱟᱦᱮ ᱠᱟᱱᱟ ᱩᱱ ᱨᱮᱫᱚ ᱚᱱᱠᱟ ᱞᱮᱠᱟ ᱠᱚᱢ ᱤᱭᱟᱹ ᱛᱮᱜᱮ ᱦᱩᱭᱩᱜ ᱠᱟᱱ ᱛᱟᱦᱮᱫ ᱢᱟᱱᱮ ᱡᱟᱹᱥᱛᱤ ᱡᱷᱮᱸᱴ ᱨᱮᱱᱟᱜ ᱢᱩᱪᱟᱹᱫ ᱢᱩᱪᱟᱹᱫ ᱛᱮᱜᱮ ᱟᱫᱚ ᱟᱵᱟᱨ ᱱᱚᱣᱟ ᱟᱱᱟᱡᱽ ᱠᱚ ᱢᱟᱱᱮ ᱦᱳᱲᱳ ᱜᱟᱹᱪᱷᱤ ᱦᱳᱲᱳ ᱠᱚ ᱨᱚᱦᱚᱭ ᱦᱩᱭᱩᱜ ᱠᱟᱱᱟ ᱠᱟᱱ ᱛᱟᱦᱮᱸᱫ ᱱᱮᱛᱟᱨ ᱫᱚ ᱚᱱᱟ ᱥᱚᱛ ᱡᱩᱜᱽ ᱥᱮ ᱱᱟᱦᱟᱜ ᱨᱮᱱᱟᱜ ᱡᱩᱜ ᱛᱮᱫ ᱵᱚᱱᱚᱫᱚᱞᱚᱜ ᱠᱟᱱᱟ ᱛᱚ ᱥᱮᱫᱟᱭ ᱠᱷᱚᱱ ᱥᱮᱫᱟᱭ ᱟᱨ ᱱᱤᱛ ᱫᱚ ᱟᱹᱰᱤ ᱯᱷᱚᱨᱚᱠ ᱛᱮ ᱱᱮᱛᱟᱨ ᱫᱚ ᱦᱟᱱᱟᱜ ᱟᱥᱟᱲ ᱨᱮᱱᱟᱜ ᱢᱩᱪᱟᱹᱫ ᱥᱨᱟᱵᱚᱱ ᱢᱤᱫ ᱵᱟᱨ ᱫᱤᱱ ᱪᱟᱞᱟᱜ ᱠᱟᱱᱟ ᱚᱱᱟᱛᱮ ᱱᱚᱣᱟ ᱡᱟᱦᱟᱸ ᱠᱚ ᱴᱤ ᱢᱮᱱᱟᱜ-ᱟ ᱡᱮᱢᱚᱱ ᱛᱚᱨᱢᱩᱡᱽ ᱥᱮ ᱱᱚᱣᱟ ᱠᱚᱸᱦᱼᱼ ᱰᱟ ᱞᱟᱣ ᱟᱨ ᱠᱷᱤᱨᱟ ᱡᱟᱦᱟᱸ ᱫᱚᱵᱚᱱ ᱢᱮᱛᱟᱜ-ᱟ ᱠᱟᱠᱲᱤ ᱱᱚᱣᱟ ᱠᱚᱫᱚ ᱵᱮᱥᱤᱨ ᱵᱷᱟᱜᱽ ᱜᱮ ᱱᱤᱭᱟᱹ ᱴᱟᱭᱤᱢ ᱨᱮᱜᱮ ᱦᱩᱭᱩᱜ ᱠᱟᱱᱟ ᱟᱨ ᱠᱚᱨᱟᱣ ᱚᱱᱟ ᱦᱚᱲ ᱦᱚᱸ ᱠᱚᱨᱟᱣ ᱵᱟᱲᱟ ᱦᱩᱭᱩᱜ ᱟᱨ ᱟᱹᱛᱳ ᱨᱮᱦᱚᱸ ᱵᱮᱥᱤᱨ ᱵᱷᱟᱜᱽ ᱜᱮ ᱚᱱᱟ ᱜᱮᱦᱚᱸ ᱠᱚᱨᱟᱣ ᱨᱟᱠᱷᱤ ᱡᱤᱱᱤᱥ ᱠᱟᱱᱟ ᱛᱚ
ᱟᱪᱪᱷᱟ ᱜᱚᱢᱠᱮ ᱟᱹᱰᱤ ᱫᱟᱢᱟᱱᱟᱱ ᱠᱟᱛᱷᱟ ᱥᱮ ᱪᱟᱥᱵᱟᱥ ᱤᱫᱤ ᱠᱟᱛᱮᱜ ᱠᱟᱛᱷᱟ ᱠᱚᱵᱤᱱ ᱞᱟᱹᱭ ᱥᱚᱫᱚᱨ ᱠᱮᱫᱟ ᱟᱨ ᱰᱤᱥᱠᱟᱥ ᱠᱮᱫᱟ ᱵᱤᱱ ᱢᱟᱱᱮ ᱵᱤᱥᱛᱟᱨᱤᱛ ᱵᱷᱟᱵᱽᱼᱼ ᱛᱮᱵᱤᱱ ᱞᱟᱹᱭ ᱯᱷᱟᱨᱪᱟ ᱠᱮᱫᱟ ᱵᱟᱲᱟᱭ ᱦᱩᱭᱱᱟ ᱦᱮ ᱟᱞᱮᱥᱮᱫ ᱨᱚᱦᱚᱭ ᱠᱚ ᱨᱚᱦᱚᱭ ᱜᱮᱭᱟ ᱱᱤᱭᱟᱹ ᱫᱚ ᱢᱮᱱᱠᱷᱟᱱ ᱟᱞᱮ ᱥᱮᱼᱼ ᱥᱮᱫ ᱫᱚ ᱤᱱᱟᱹᱜ ᱠᱚᱢ ᱢᱟᱱᱮ ᱡᱟᱦᱟ ᱟᱥᱟᱲ ᱵᱚᱸᱜᱟ ᱠᱚ ᱨᱚᱦᱚᱭ ᱟᱠᱚ ᱚᱱᱟ ᱩᱱ ᱥᱚᱢᱚᱭ ᱠᱚ ᱩᱰᱩᱠ ᱟᱠᱚ ᱟᱞᱮ ᱥᱮᱫ ᱫᱚ ᱢᱟᱪᱟᱭᱟᱠᱚ ᱡᱟᱦᱟᱸ ᱠᱟᱨᱞᱟ ᱠᱚ ᱠᱩᱸᱫᱽᱨᱤ ᱠᱚ ᱪᱮᱫ ᱞᱮᱠᱟ ᱢᱟᱪᱟᱭᱟᱠᱚ ᱥᱮ ᱚᱱᱠᱟ ᱢᱟᱪᱟ ᱠᱟᱛᱮᱫ ᱠᱚ ᱟᱞᱮ ᱱᱤᱭᱟᱹ ᱫᱚ ᱢᱮᱫᱽᱱᱤᱯᱩᱨ ᱠᱟᱱᱟ
ᱟᱪᱪᱷᱟ ᱟᱪᱷᱟ ᱚᱭᱮᱥᱴ ᱵᱮᱝᱚᱞ ᱴᱷᱤᱠ
ᱱᱚᱛᱮ ᱫᱚ ᱤᱱᱟᱹᱜᱴᱟ ᱵᱟᱠᱚ ᱨᱚᱦᱚᱭ ᱜᱮᱭᱟ ᱟᱫᱚ ᱡᱟᱦᱟᱭ ᱠᱚ ᱢᱤᱫᱴᱟᱝ ᱵᱟᱨᱭᱟ ᱪᱟᱹᱥᱤ ᱠᱚ ᱨᱚᱦᱚᱭᱟ ᱟᱫᱚ ᱩᱱᱠᱩ ᱫᱚ ᱚᱱᱟ ᱢᱟᱪᱟ ᱠᱟᱛᱮᱫ ᱠᱚ ᱨᱚᱦᱭᱟ ᱟᱞᱮ ᱱᱚᱛᱮ ᱫᱚ ᱠᱷᱟᱹᱴᱟᱹᱞᱤ ᱵᱤᱥᱤᱭᱟ ᱤᱱᱟᱹ ᱠᱷᱟᱹᱛᱤᱨ ᱵᱟᱝᱠᱚ ᱨᱚᱦᱚᱭ ᱞᱟᱹᱜᱤᱫ ᱵᱤᱥᱤ ᱟᱨ ᱟᱢ ᱟᱯᱮ ᱚᱱᱛᱮ ᱢᱟ ᱚᱛ ᱨᱮ ᱠᱚ ᱫᱟᱹᱲ ᱦᱚᱪᱚᱭᱮᱭᱟ ᱥᱮ ᱤᱱᱟᱹ ᱠᱷᱟᱹᱛᱤᱨ ᱞᱟᱹᱭ ᱫᱟ ᱠᱷᱟᱹᱴᱟᱹᱞᱤ ᱢᱟ ᱠᱚᱢ ᱜᱮᱭᱟ ᱟᱨᱞᱮ ᱱᱚᱛᱮ ᱫᱚ ᱢᱟᱪᱟ ᱛᱤᱸᱜᱩᱭᱟᱭ ᱟᱨᱚ ᱮ ᱠᱷᱩᱱᱴᱤ ᱵᱤᱫ ᱢᱮ ᱢᱟᱪᱟᱣ ᱢᱮ ᱟᱨ ᱵᱟᱵᱮᱨ ᱛᱚᱞ ᱢᱮ ᱟᱹᱰᱤ ᱜᱟᱱ ᱤᱭᱟᱹ ᱱᱤᱡᱩᱢ ᱢᱤᱫ ᱥᱚᱢᱚᱭ ᱠᱚ ᱪᱟᱥᱟ ᱚᱱᱟᱪ ᱛᱮᱜᱮ
ᱦᱩᱭᱩᱜ-ᱟ ᱟᱨ ᱪᱮᱫ ᱚᱥᱩᱵᱤᱫᱷᱟ ᱵᱷᱟᱹᱜᱤ ᱢᱮᱱᱟᱜ-ᱟ ᱚᱱᱟ ᱠᱷᱚᱨᱪᱟ ᱠᱚᱢ ᱢᱮᱱᱟᱜ-ᱟ ᱚᱱᱠᱟ ᱞᱮᱠᱟ ᱢᱚᱡᱽ ᱛᱮ ᱡᱩᱫᱤ ᱜᱩᱨᱤᱡ ᱠᱚ ᱠᱷᱟᱣᱟ ᱠᱮᱫᱟ ᱥᱟᱨ ᱠᱷᱟᱣᱟ ᱢᱟᱱᱮ ᱥᱟᱨ ᱠᱷᱟᱣᱟ ᱨᱮᱱᱟᱜ ᱞᱟᱹᱠᱛᱤ ᱡᱮ ᱵᱟᱝ ᱦᱩᱭᱩᱜ-ᱟ ᱟᱨ ᱯᱷᱚᱞᱚᱱᱮ ᱧᱟᱢ ᱠᱮᱫᱟ ᱚᱱᱟ ᱚᱱᱟ ᱠᱷᱤᱨᱟᱹ ᱚᱰᱳᱠ ᱚᱨᱮ ᱱᱤᱛᱚᱝ ᱫᱚ ᱦᱟᱜ ᱡᱚᱠᱷᱚᱱ ᱦᱩᱲᱩ ᱜᱟᱪᱷᱤ ᱞᱮ ᱨᱚᱦᱚᱭᱟ ᱩᱱᱫᱚ ᱚᱱᱟ ᱨᱮᱜᱮ ᱟᱫᱚ ᱴᱨᱟᱠᱴᱟᱨ ᱜᱩᱰ ᱜᱩᱰᱟᱣ ᱟᱜ ᱞᱮᱠᱷᱟᱱ ᱜᱮ ᱟᱨ ᱫᱟᱜ ᱮᱢᱟᱜ ᱞᱮᱠᱷᱟᱱ ᱜᱮ ᱟᱫᱚ ᱚᱱᱟ ᱛᱮᱜᱮ ᱦᱩᱲᱩ ᱜᱟᱹᱪᱷᱤ ᱦᱚ ᱵᱷᱟᱜᱤ ᱦᱩᱭᱩᱜ-ᱟ ᱚᱱᱟᱛᱮ ᱚᱱᱟ ᱯᱷᱚᱞᱚᱱ ᱠᱚ ᱢᱤᱫᱴᱟᱝ ᱵᱟᱨᱭᱟ ᱢᱮᱱᱟᱜᱼᱟ ᱡᱟᱦᱟᱸ ᱠᱚ ᱱᱚᱨᱢᱟᱞᱤ ᱵᱤᱱᱟᱹ ᱠᱚᱥᱴᱚ ᱛᱮᱜᱮ ᱦᱩᱭᱩᱜᱼᱟ ᱚᱱᱟᱛᱮ ᱚᱱᱟ ᱠᱚᱫᱚ ᱠᱚ ᱠᱚᱨᱟᱣ ᱜᱮ ᱚᱱᱟ ᱨᱮᱱᱟᱜ ᱮᱠᱥᱮᱱ ᱜᱮ ᱦᱟᱱᱮ ᱩᱱᱨᱮ ᱦᱩᱲᱩ ᱨᱮᱦᱚᱸ ᱯᱷᱚᱞᱚᱱ ᱵᱷᱟᱹᱜᱤ ᱧᱟᱢᱚᱜᱼᱟ ᱟᱨ ᱡᱩᱫᱤ ᱚᱱᱟ ᱥᱚᱢᱚᱭ ᱚᱱᱟ ᱵᱟᱝ ᱠᱚᱨᱟᱣ ᱦᱩᱭᱩᱜᱼᱟ ᱦᱮᱸ
ᱢᱟᱱᱮ ᱡᱟᱦᱟᱸ ᱚᱱᱟ ᱠᱷᱤᱨᱟ ᱨᱮ ᱡᱟᱦᱟᱸ ᱥᱟᱨ ᱢᱚᱥᱞᱟ ᱠᱚᱢ ᱞᱟᱜᱟᱜ ᱠᱟᱱᱟᱫᱚ ᱫᱚᱥᱨᱟ ᱵᱷᱟᱵᱛᱮ ᱡᱩᱫᱤ ᱚᱱᱟ ᱦᱩᱲᱩᱢ ᱨᱚᱦᱚᱭ ᱚᱱᱟ ᱡᱟᱭᱜᱟᱨᱮ ᱟᱫᱚ ᱥᱟᱨ ᱵᱤᱥ ᱠᱚᱫᱚ ᱚᱱᱟ ᱨᱮᱫᱚ ᱵᱟᱝ ᱞᱟᱜᱟᱣ ᱦᱩᱭᱩᱜᱼᱟ ᱤᱱᱟᱹᱜ ᱫᱚ ᱢᱟᱱᱮ ᱦᱟᱱᱟ ᱡᱟᱦᱟᱢ ᱞᱟᱜᱟᱣ ᱠᱟᱫᱟ ᱚᱱᱟ ᱛᱮᱜᱮ ᱠᱟᱹᱢᱤ ᱫᱚᱭ ᱮᱢᱟ
ᱯᱷᱚᱞᱚᱱᱮ ᱮᱢᱟ ᱚᱱᱟ ᱛᱮᱜᱮ ᱚᱱᱟ ᱠᱚᱴᱤᱡ ᱱᱚᱨᱢᱮᱞ ᱡᱤᱱᱤᱥ ᱡᱟᱦᱟᱸ ᱢᱮᱱᱟᱜᱼᱟ ᱡᱟᱦᱟᱸ ᱠᱚᱫᱚ ᱚᱛ ᱦᱚᱸ ᱵᱟᱭ ᱵᱟᱹᱲᱤᱡᱟ ᱥᱮ ᱚᱛ ᱦᱚᱸ ᱵᱟᱭ ᱫᱩᱥᱚᱱᱟ ᱚᱱᱠᱟ ᱞᱮᱠᱟᱱᱟᱜ ᱡᱟᱦᱟᱱᱟᱜ ᱠᱤᱪᱷᱩ ᱡᱤᱱᱤᱥ ᱢᱮᱱᱟᱜ-ᱟ ᱚᱱᱟ ᱠᱚ ᱯᱨᱚᱭᱳᱜᱽ ᱠᱟᱛᱮ ᱥᱮ ᱚᱱᱟ ᱠᱚ ᱵᱮᱵᱚᱦᱟᱨ ᱠᱟᱛᱮ ᱚᱱᱟ ᱯᱷᱚᱞᱚᱱ ᱠᱚ ᱠᱚᱨᱟᱣ ᱦᱩᱭᱩᱜ-ᱟ ᱛᱟᱨᱯᱚᱨ ᱢᱤᱫᱴᱟᱝ ᱵᱟᱨᱭᱟ ᱡᱤᱱᱤᱥ ᱚᱱᱠᱟ ᱢᱮᱱᱟᱜ ᱜᱮᱭᱟ ᱵᱟᱹᱫ ᱵᱟᱹᱭᱦᱟᱹᱲ ᱨᱮ ᱡᱟᱦᱟᱸ ᱠᱚᱨᱮ ᱡᱟᱦᱟᱸ ᱞᱮᱠᱟ ᱦᱩᱭᱩᱜᱼᱟ ᱡᱮᱢᱚᱱ ᱵᱮᱸᱜᱟᱲ ᱠᱚ ᱢᱟᱱᱮ ᱡᱟᱹᱱᱩᱢ ᱡᱟᱹᱛᱤᱭᱚ ᱚᱱᱟ ᱠᱚᱫᱚ ᱚᱱᱟᱛᱮ ᱠᱷᱟᱲᱟ ᱠᱷᱮᱛ ᱮ ᱵᱟᱹᱲᱤᱡᱟ ᱚᱱᱟᱛᱮ ᱚᱱᱟ ᱡᱤᱱᱤᱥ ᱠᱚᱫᱚ ᱵᱟᱝ ᱨᱚᱦᱚᱭ ᱦᱩᱭᱩᱜᱼᱟ ᱡᱟᱦᱟᱸ ᱫᱚ ᱞᱚᱛᱟ ᱡᱟᱹᱛᱤᱭᱚ ᱱᱟᱹᱲᱤᱜᱼᱟ ᱡᱟᱦᱟᱸ ᱡᱟᱦᱟᱸᱛᱮ ᱚᱛ ᱦᱚᱸ ᱱᱚᱨᱢᱮᱞ ᱛᱟᱦᱮᱱᱟ ᱟᱨ ᱚᱱᱟ ᱱᱟᱹᱲᱤ ᱥᱮᱭᱟ ᱞᱮᱱᱠᱷᱟᱱ ᱩᱨᱵᱚᱨᱛᱟ ᱥᱚᱠᱛᱤ ᱦᱚᱸ ᱵᱟᱹᱲᱛᱤᱜᱼᱟ ᱡᱮᱢᱚᱱ ᱜᱩᱨᱤᱡ ᱨᱮᱱᱟᱜ ᱮ ᱠᱟᱹᱢᱤᱭ ᱢᱟ ᱚᱱᱟᱛᱮ ᱚᱱᱟ ᱠᱚ ᱵᱮᱵᱚᱦᱟᱨ ᱦᱩᱭᱩᱜᱼᱟ ᱟᱨ ᱚᱱᱟ ᱠᱚᱜᱮ ᱮᱢ ᱦᱩᱭᱩᱜᱼᱟ ᱚᱱᱟ ᱱᱟᱹᱲᱤ ᱡᱚᱠᱷᱚᱱ ᱥᱮᱭᱟᱜᱼᱟ ᱜᱩᱨᱤᱡ ᱨᱮᱱᱟᱜ ᱦᱚᱭ ᱠᱟᱹᱢᱤᱭᱟ ᱟᱨ ᱜᱩᱨᱤᱡ ᱢᱟ ᱮᱢ ᱠᱟᱛᱮᱫ ᱚᱱᱟ ᱠᱚ ᱡᱤᱱᱤᱥ ᱵᱮᱱᱟᱣ ᱜᱮ ᱦᱩᱭᱩᱜ ᱠᱟᱱᱟ ᱚᱱᱟᱛᱮ ᱵᱷᱟᱜᱤᱜᱼᱟ ᱟᱨ ᱪᱮᱫ ᱚᱱᱟᱛᱮ ᱦᱩᱲᱩ ᱨᱮᱱᱟᱜ ᱩᱨᱵᱚᱨᱚᱛᱟ ᱥᱚᱠᱛᱤ ᱵᱟᱹᱲᱛᱤᱭᱟ ᱢᱟᱱᱮ ᱵᱷᱟᱜᱮ ᱦᱩᱭᱩᱜᱼᱟ ᱦᱩᱲᱩ ᱟᱨ ᱪᱮᱫ ᱚᱱᱟ ᱠᱚ ᱡᱚᱛᱚ ᱢᱮᱥᱟ ᱥᱟᱦᱟ ᱠᱟᱛᱮᱫ ᱧᱟᱢᱟᱭ ᱛᱚ ᱚᱱᱟᱛᱮ ᱤᱭᱩᱨᱤᱭᱟ ᱯᱷᱚᱥᱯᱷᱮᱴ ᱫᱚᱥ ᱪᱷᱟᱵᱵᱤᱥ ᱯᱷᱮᱨᱟᱰᱚᱢ ᱚᱱᱟ ᱠᱚ ᱠᱷᱮᱛ ᱨᱮ ᱠᱚᱢ ᱯᱨᱚᱭᱳᱜᱽ ᱞᱮᱠᱷᱟᱱ ᱦᱚᱸ ᱢᱟᱱᱮ ᱢᱚᱡᱽ ᱜᱮ ᱦᱩᱭᱩᱜᱼᱟ ᱟᱨ ᱪᱮᱫ
ᱟᱨᱦᱚ ᱯᱮ ᱛᱟᱭᱚᱢ ᱫᱟᱯᱨᱟᱢ ᱡᱩᱫᱤ ᱞᱟᱝ ᱛᱟᱭᱚᱢ ᱫᱟᱯᱨᱟᱢ ᱡᱩᱫᱤ ᱞᱟᱝ ᱧᱟᱯᱟᱢ ᱠᱷᱟᱱ ᱠᱚᱞ ᱦᱩᱭᱩᱜᱼᱟ ᱦᱮᱸᱥᱮ